ᱠᱮ
ᱦᱮᱸ ᱡᱚᱦᱟᱨ ᱜᱮ᱾
ᱟᱜ ᱟᱨ ᱚᱠᱟᱞᱮᱠᱟ ᱱᱟᱯᱟᱭ ᱵᱟᱲᱟ ᱜᱮ ᱦᱮᱸᱱᱟᱜ ᱵᱤᱱᱟ ᱥᱮ?
ᱦᱮᱸ ᱦᱮᱸ ᱱᱟᱯᱟᱭ ᱵᱟᱲᱟ ᱜᱮ, ᱟᱹᱵᱤᱱ ᱜᱮ ᱪᱮᱜ ᱞᱮᱠᱟ ᱢᱮᱱᱟᱜ ᱵᱤᱱᱟ? ᱟᱹᱞᱤᱧ ᱢᱟ ᱱᱟᱯᱟᱭ ᱵᱟᱲᱟ ᱜᱮ᱾
ᱦᱳᱭ ᱟᱹᱞᱤᱧ ᱦᱚᱸ ᱱᱤᱛᱚᱜ ᱫᱚ ᱦᱟᱸᱜ ᱱᱟᱯᱟᱭ ᱵᱟᱲᱟ ᱜᱮ ᱢᱮᱱᱟᱜ ᱠᱟᱫ ᱞᱤᱧᱟᱹ ᱛᱟᱨᱯᱚᱨᱮ ᱚᱲᱟᱜ ᱦᱚᱲ ᱠᱚ ᱪᱮᱫ ᱞᱮᱠᱟ ᱱᱟᱯᱟᱭ ᱵᱟᱲᱟᱭ ᱜᱮᱭᱟ ᱠᱚᱛᱚ?
ᱦᱮᱸ ᱦᱮᱸ ᱚᱲᱟᱜ ᱦᱚᱲ ᱦᱚᱸᱠᱚ ᱱᱟᱯᱟᱭ ᱵᱟᱲᱟ ᱜᱮᱭᱟ ᱟᱨ ᱟᱯᱮ ᱚᱲᱟᱜ ᱦᱚᱲ ᱠᱚ ᱪᱮᱫ ᱞᱮᱠᱟ ᱱᱟᱯᱟᱭ ᱵᱟᱲᱟ ᱜᱮ ᱢᱮᱱᱟᱜ ᱠᱚᱣᱟ ᱛᱚ?
ᱦᱳᱭ ᱦᱳᱭ ᱩᱱᱠᱩ ᱦᱚᱸ ᱱᱟᱯᱟᱭ ᱵᱟᱲᱟ ᱜᱮ᱾
ᱟᱫᱚ ᱪᱮᱫ ᱞᱮᱠᱟ ᱱᱚᱣᱟ ᱵᱚᱨᱥᱟ ᱫᱤᱱ ᱫᱚ ᱯᱟᱨᱚᱢᱚᱜ ᱠᱟᱱᱟ ᱛᱟᱨᱯᱚᱨᱮ ᱡᱮ ᱠᱚ ᱫᱚᱝ ᱠᱚ ᱤᱡᱮ ᱠᱚᱫᱚ ᱵᱟᱯᱞᱟ ᱠᱚᱫᱚ ᱦᱩᱭ ᱵᱟᱲᱟᱜ ᱠᱟᱱᱟ ᱥᱮ ᱵᱟᱝ ᱫᱚᱝ ᱮᱱᱮᱡ ᱠᱚᱯᱮ ᱪᱟᱞᱟᱣ ᱵᱟᱲᱟᱜ
ᱦᱳᱭ ᱦᱳᱭ ᱟᱞᱮᱥᱮᱱ ᱫᱚ ᱱᱚᱜᱼᱚᱭ ᱡᱟᱦᱟᱸ ᱯᱷᱟᱹᱜᱩᱱ ᱵᱚᱸᱜᱟ ᱨᱮ ᱵᱚᱞᱚ ᱠᱟ ᱛᱮᱠᱷᱚᱱ ᱜᱮ ᱦᱟᱜ ᱵᱟᱯᱞᱟ ᱠᱚᱫᱚᱜ ᱨᱚᱢ ᱡᱚᱢ ᱜᱮᱭᱟ ᱟᱹᱰᱤ ᱠᱚ ᱵᱟᱯᱞᱟᱜ ᱠᱟᱱ ᱜᱮᱭᱟ ᱠᱚ, ᱟᱨ ᱡᱟᱦᱟᱸᱭ ᱩᱱ ᱫᱤᱱ ᱦᱟᱸᱜ ᱵᱟᱝᱠᱚ ᱵᱟᱯᱞᱟ ᱫᱟᱲᱮ ᱠᱟᱣᱱᱟᱜ ᱦᱟᱸᱜ ᱛᱮᱦᱮᱧ ᱜᱟᱯᱟ ᱫᱚ ᱫᱩᱨᱟᱹᱣ ᱠᱟᱱ ᱜᱮᱭᱟ ᱠᱚ ᱵᱟᱯᱞᱟᱜ ᱠᱟᱱ ᱜᱮᱭᱟ ᱠᱚ, ᱟᱥᱟᱲ ᱵᱚᱸᱜᱟ ᱦᱚᱸᱠᱚ ᱵᱟᱯᱞᱟᱭᱮᱱ ᱜᱮᱭᱟ ᱱᱚᱜᱼᱚᱭ ᱥᱨᱟᱵᱚᱱ ᱵᱚᱸᱜᱟ ᱦᱟᱸᱜ ᱠᱚ ᱵᱟᱯᱞᱟᱜ ᱞᱟᱹᱜᱤᱫᱚᱜ ᱠᱟᱱᱟ ᱠᱤᱪᱷ ᱜᱟᱱ ᱫᱚ ᱟᱹᱰᱤ ᱜᱟᱱ ᱱᱮᱣ ᱛᱟ ᱠᱷᱚ ᱧᱟᱢ ᱵᱟᱲᱟ ᱠᱟᱱ ᱜᱮᱭᱟ ᱟᱨ ᱛᱟᱦᱚᱞᱮ ᱟᱯᱮᱥᱮᱱ ᱫᱚ ᱱᱮᱛᱟᱨ ᱫᱚ ᱵᱟᱯᱞᱟᱜ ᱟᱠᱚ ᱥᱮ ᱵᱟᱝ?
ᱦᱮᱸ ᱦᱮᱸ ᱟᱞᱮᱥᱮᱫ ᱢᱟ ᱟᱥᱟᱲ ᱵᱚᱸᱜᱟ ᱦᱮᱸ ᱵᱟᱯᱞᱟ ᱟᱫᱚ ᱟᱞᱮᱥᱮᱫ ᱢᱟ ᱪᱮᱫ ᱠᱷᱟᱹᱛᱤᱨ ᱟᱥᱟᱲ ᱵᱚᱸᱜᱟ ᱵᱟᱝᱠᱚ ᱵᱟᱯᱞᱟᱜ ᱜᱮᱭᱟ ᱟᱞᱮᱥᱮᱱ ᱢᱟ ᱚᱛ ᱢᱟᱴᱤ ᱦᱟᱥᱟ ᱠᱚ ᱫᱚᱢᱮ ᱵᱚᱨᱥᱟ ᱫᱤᱱ ᱛᱮ ᱫᱚᱢᱮ ᱤᱭᱟᱹ ᱜᱮᱭᱟ ᱛᱚ ᱞᱚᱥᱚᱫᱚᱜ ᱜᱮᱭᱟ ᱤᱱᱟᱹᱛᱮ ᱱᱮᱛᱟᱨ ᱫᱤᱱ ᱫᱚ ᱵᱟᱠᱚ ᱵᱟᱯᱞᱟᱜ ᱜᱮᱭᱟ ᱚᱱᱟ ᱯᱷᱟᱹᱜᱩᱱ ᱵᱚᱸᱜᱟ ᱫᱤᱱ ᱜᱮᱠᱚ ᱵᱟᱯᱞᱟ ᱠᱚ ᱥᱟᱨᱟᱣ ᱠᱟᱜᱼᱟ᱾ ᱟᱨ ᱛᱟᱦᱞᱮ ᱦᱮᱸ ᱞᱟᱹᱭ ᱵᱤᱱ᱾
ᱟᱞᱮᱥᱮᱱ ᱫᱚ ᱦᱟᱸᱜ ᱡᱟᱦᱟᱸᱭ ᱠᱚ ᱠᱟᱹᱣᱰᱤ ᱠᱚ ᱵᱟᱝᱠᱚ ᱥᱮ ᱮᱴᱟᱜ ᱠᱤᱪᱷᱩ ᱵᱟᱝᱠᱚ ᱡᱚᱜᱟᱲ ᱫᱟᱲᱮ ᱠᱟᱫᱟ ᱮᱸᱜ ᱡᱟᱦᱟᱸ ᱫᱚ ᱯᱷᱟᱹᱜᱩᱱ ᱵᱚᱸᱜᱟ ᱨᱮ ᱟᱫᱚ ᱩᱱᱠᱩ ᱦᱟᱸᱜ ᱥᱚᱢᱚᱭ ᱚᱱᱠᱟᱜᱮ ᱦᱟᱸᱜ ᱠᱟᱹᱣᱰᱤ ᱠᱚ ᱡᱚᱜᱟᱲ ᱵᱟᱲᱟᱛᱮ ᱫᱮᱨᱤ ᱠᱟᱱ ᱛᱟ ᱠᱚ ᱩᱱᱠᱩ‌ ᱠᱚᱫᱚ ᱦᱟᱸᱜ ᱱᱚᱜᱼᱚᱭ ᱛᱮᱦᱮᱧ ᱜᱟᱯᱟ ᱠᱚ ᱵᱟᱯᱞᱟ ᱠᱟᱱᱟ ᱠᱚ ᱟᱨ ᱵᱟᱯ ᱞᱟᱜ ᱠᱟᱱᱟ ᱠᱚ ᱱᱤᱭᱟᱹ ᱠᱟᱨᱚᱱ ᱛᱮ ᱪᱮᱫᱟᱜ ᱥᱮ ᱚᱲᱟᱜ ᱨᱮᱱᱟᱜ ᱪᱟᱥ ᱠᱚᱦᱚᱸ ᱥᱟᱢᱵᱟᱲᱟᱣ ᱦᱩᱭᱩᱜᱼᱟ ᱛᱚ, ᱟᱫᱚ ᱦᱚᱲ ᱠᱚ ᱠᱚᱢ ᱵᱟᱲᱟ ᱠᱟᱱ ᱠᱷᱟᱹᱛᱤᱨ ᱛᱮ ᱦᱟᱸᱜ ᱵᱟᱯᱞᱟ ᱫᱚ ᱵᱟᱯᱞᱟᱜ
ᱦᱮᱸ ᱟᱪᱪᱷᱟ ᱟᱪᱪᱷᱟ᱾
ᱟᱨ ᱛᱟᱦᱚᱞᱮ ᱤᱭᱟᱹ ᱠᱚᱫᱚ ᱛᱟᱦᱚᱞᱮ ᱫᱚᱝ ᱮᱱᱮᱡ ᱠᱚᱫᱚ ᱪᱮᱫ ᱤᱭᱟᱹ ᱟᱯᱮ ᱚᱱᱟ ᱟ ᱯᱟᱲᱟᱯᱩᱨᱥᱤ ᱨᱮᱱ ᱜᱮ ᱥᱮ ᱥᱩᱫᱩ ᱜᱮᱯᱮ ᱮᱱᱮᱡᱟ ᱥᱮ ᱥᱮ ᱟᱨᱚ ᱛᱤᱱᱟᱹᱜ ᱯᱟᱥᱮᱨ ᱟᱹᱛᱩ ᱠᱚᱨᱮᱱ ᱠᱚ ᱦᱤᱡᱩᱜ ᱜᱮᱭᱟ ᱟᱯᱮ ᱥᱮᱫ ᱠᱚ ᱡᱮ ᱚᱱᱟ ᱫᱚᱝ ᱮᱱᱮᱡ ᱠᱚᱫᱚ?
ᱟᱫᱚ ᱦᱟᱸᱜ ᱟᱞᱮ ᱫᱚ ᱦᱟᱸᱜ ᱱᱚᱝᱠᱟ ᱠᱟᱱᱟᱞᱮ ᱡᱟᱦᱟᱸ ᱟᱞᱮ ᱢᱟᱛᱚ ᱟᱞᱮ ᱥᱩᱨ ᱥᱩᱨ ᱛᱮᱢᱟ ᱟᱹᱰᱤᱜᱟᱱ ᱥᱟᱱᱛᱟᱲ ᱟᱹᱛᱩ ᱠᱚ ᱢᱮᱱᱟᱜ ᱜᱮᱭᱟ, ᱛᱚᱵᱮ ᱟᱫᱚ ᱡᱚᱛᱚ ᱟᱹᱛᱩ ᱨᱮᱜᱮ ᱚᱱᱠᱟ ᱦᱟᱸᱜ ᱯᱮᱲᱟ ᱠᱚᱢᱟ ᱦᱮᱱᱟᱜ ᱠᱚᱜᱮᱭᱟ, ᱛᱚ
ᱦᱮᱸ ᱦᱮᱸ ᱾
ᱵᱟᱯᱞᱟ ᱨᱮᱞᱮ ᱞᱟᱹᱭ ᱟᱠᱚᱜᱮᱭᱟ ᱟᱫᱚ ᱥᱟᱱᱟᱢ ᱟᱹᱛᱩ ᱨᱮᱱᱜᱮ ᱦᱟᱸᱜ ᱫᱚᱝ ᱮᱱᱮᱡ ᱫᱚ ᱱᱮᱣᱛᱟ ᱫᱚ ᱛᱟᱦᱮᱱ ᱜᱮᱭᱟ ᱾
ᱟᱪᱪᱷᱟ ᱟᱪᱪᱷᱟ ᱾
ᱢᱟᱱᱮ ᱟᱞᱮ ᱟᱞᱮ ᱯᱟᱥᱮᱨ ᱟᱹᱛᱩ ᱠᱚᱨᱮᱱ ᱫᱚ ᱟᱹᱰᱤᱜᱟᱱ ᱟᱹᱛᱩ ᱦᱮᱱᱟᱜ ᱜᱮᱭᱟ ᱢᱮᱱ ᱜᱟᱱᱚᱜᱼᱟ ᱟᱞᱮ ᱥᱩᱨ ᱥᱩᱨᱛᱮ ᱟᱹᱰᱤ ᱜᱟᱱ ᱟᱹᱛᱩ ᱦᱮᱱᱟᱜᱼᱟ ᱥᱟᱱᱛᱟᱲ ᱠᱚᱣᱟᱜ ᱟᱫᱚ ᱦᱮᱸ ᱱᱚᱝᱠᱟ ᱱᱮᱣᱛᱟ ᱠᱚ ᱛᱟᱦᱮᱱ ᱜᱮᱭᱟ ᱯᱮᱲᱟ ᱠᱚᱦᱚᱸ ᱱᱮᱶᱛᱟ ᱠᱚ ᱛᱟᱦᱮᱱᱟ, ᱟᱫᱚ ᱩᱱᱠᱩ ᱠᱚ ᱛᱮᱜᱮ ᱦᱮᱡ ᱵᱟᱲᱟᱜ ᱜᱮᱭᱟ ᱠᱚ ᱟᱹᱰᱤ ᱡᱟᱹᱥᱛᱤ ᱜᱮ ᱫᱚᱝ ᱮᱱᱮᱡ ᱫᱚ ᱵᱷᱟᱜᱤ ᱜᱮ ᱦᱩᱭ ᱵᱟᱲᱟᱜ ᱜᱮᱭᱟ ᱾
ᱟᱪᱪᱷᱟ ᱟᱪᱪᱷᱟ ᱟᱪᱪᱷᱟ, ᱟᱨ ᱛᱟᱦᱚᱞᱮ ᱤᱭᱟᱹ ᱠᱚᱫᱚ ᱡᱮ ᱟᱞᱮᱥᱮᱫ ᱢᱟ ᱴᱟᱢᱟᱠ ᱱᱚᱣᱟ ᱱᱚᱣᱟ ᱯᱟᱲᱟ ᱱᱚᱣᱟ ᱯᱩᱲᱥᱤ ᱨᱮᱱ ᱴᱟᱢᱟᱠ ᱠᱚ ᱤᱫᱤᱭᱟ ᱚᱱᱟ ᱟᱛᱩ ᱨᱮ ᱫᱚᱝ ᱮᱱᱮᱡ ᱦᱩᱭᱩᱜ ᱢᱟᱱᱮ ᱟᱨ ᱮᱴᱟᱜ ᱵᱟᱨ ᱯᱮ ᱟᱹᱛᱩ ᱯᱩᱲᱥᱤ ᱠᱚᱨᱮᱱᱟᱜ ᱴᱟᱢᱟᱠ ᱠᱚ ᱟᱹᱜᱩ ᱠᱟᱛᱮ ᱠᱚ ᱟᱹᱜᱩ ᱠᱟᱛᱮ ᱠᱚ ᱨᱟᱹᱥᱠᱟᱹᱭ ᱜᱮᱭᱟ ᱾ ᱟᱯᱮ ᱥᱮ ᱚᱱᱠᱟ ᱴᱟᱢᱟᱠ ᱠᱚᱠᱚ ᱤᱫᱤ ᱠᱟᱛᱮ ᱠᱚ ᱨᱟᱹᱥᱠᱟᱹ ᱵᱟᱲᱟᱭ ᱜᱮᱭᱟ ᱥᱮ ᱵᱟᱝ?
ᱦᱳᱭ, ᱟᱞᱮ ᱢᱟᱛᱚ ᱟᱛᱩ ᱨᱮᱜᱮ ᱟᱹᱰᱤ ᱜᱟᱱ ᱴᱟᱢᱟᱠ ᱦᱮᱱᱟᱜ, ᱛᱟᱯᱚᱨᱮ ᱡᱟᱦᱟᱸᱭ ᱠᱚᱣᱟᱜ ᱨᱟᱹᱥᱠᱟᱹ ᱢᱮᱱᱟᱜ ᱛᱟᱠᱚᱣᱟ ᱩᱱᱠᱩ ᱦᱟᱸᱜ ᱮᱴᱟᱜ ᱟᱛᱩ ᱨᱮᱱ ᱡᱟᱦᱟᱸᱭ ᱠᱚ ᱩᱱᱠᱩ ᱦᱮᱡ ᱦᱮᱡ ᱛᱮ ᱟᱞᱮ ᱠᱚᱨᱮᱫ ᱦᱚᱸ ᱟᱸ ᱦᱮᱡ ᱠᱟᱛᱮᱫ ᱟᱠᱚ ᱱᱤᱡᱮᱨᱟᱜ ᱥᱟᱢᱟᱱ ᱛᱮᱦᱚᱸ ᱠᱚ ᱮᱱᱮᱡ ᱜᱮᱭᱟ ᱾ ᱟᱫᱚ ᱡᱟᱦᱟᱸᱭ ᱡᱩᱫᱤ ᱵᱟᱝᱠᱚ ᱟᱹᱜᱩ ᱛᱚᱨᱟᱭ ᱩᱱᱠᱩ ᱫᱚ ᱟᱞᱮᱭᱟᱜ ᱥᱟᱢᱟᱱ ᱠᱚ ᱮᱢ ᱠᱟᱛᱮ ᱞᱮ ᱨᱟᱹᱥᱠᱟᱹ ᱦᱚᱪᱚ ᱠᱚᱜᱮᱭᱟ ᱾ ᱪᱮᱫᱟᱜ ᱥᱮ ᱦᱚᱲᱟᱜ ᱨᱟᱹᱥᱠᱟᱹ ᱪᱮᱫᱟᱜ ᱮᱢ ᱟᱴᱮᱠᱟᱣ ᱛᱟᱠᱚᱣᱟ ᱾
ᱦᱩᱸ ᱦᱩᱸ ᱦᱩᱸ ᱾ ᱚᱱᱟ ᱢᱟ ᱠᱟᱛᱷᱟ ᱠᱟᱱ ᱜᱮᱭᱟ ᱟᱨ ᱤᱭᱟᱹ ᱛᱚ ᱛᱟᱦᱚᱞᱮ ᱚᱱᱠᱟ ᱤᱭᱟᱹ ᱠᱚᱫᱚ ᱡᱮᱢᱚᱱ ᱮᱤᱡᱮ ᱛᱟᱠᱚ ᱫᱟᱹᱭ ᱛᱟᱠᱚ ᱩᱱᱠᱩ ᱫᱚᱠᱚ ᱪᱟᱞᱟᱣ ᱵᱟᱲᱟᱜ ᱜᱮᱭᱟ ᱥᱮ ᱚᱝᱠᱟ ᱡᱮ ᱵᱟᱵᱟ ᱛᱟᱠᱚ ᱜᱮᱠᱚ ᱪᱟᱞᱟᱜᱼᱟ ᱟᱨ ᱟᱵᱚ ᱞᱮᱠᱟᱱ ᱠᱚ ᱚᱱᱠᱟ ᱪᱮᱝᱲᱟ ᱠᱚᱲᱟ ᱜᱤᱫᱽᱨᱟᱹ ᱜᱮᱠᱚ ᱪᱟᱞᱟᱜᱼᱟ? ᱟᱭᱳ ᱠᱚᱫᱚ ᱠᱚ ᱪᱟᱞᱟᱜ ᱜᱮᱭᱟ ᱥᱮ ᱵᱟᱠᱚ ᱪᱟᱞᱟᱜ ᱜᱮᱭᱟ?
ᱢᱟᱱᱮ ᱦᱟᱸᱜ ᱩᱱᱠᱩ ᱛᱤᱨᱞᱟᱹ ᱦᱚᱯᱚᱱ ᱫᱚ ᱦᱟᱸᱜ ᱟᱛᱳ ᱠᱷᱚᱱ ᱫᱚ ᱮᱴᱟᱜ ᱠᱚᱨᱮ ᱫᱚ ᱦᱟᱸᱜ ᱫᱚᱝ ᱮᱱᱮᱡ ᱢᱮᱱ ᱛᱮᱫᱚ ᱵᱟᱝᱞᱮ ᱥᱮᱱ ᱪᱚᱣᱟᱜ ᱦᱩᱭᱩᱜᱼᱟ ᱠᱤᱱᱛᱩ ᱵᱟᱯᱞᱟ ᱚᱲᱟᱜ ᱫᱚ ᱦᱚᱭᱛᱳ ᱡᱩᱫᱤ ᱯᱮᱲᱟ ᱟᱜ ᱦᱩᱭᱩᱜ ᱛᱟᱠᱚᱣᱟ ᱛᱟᱦᱚᱞᱮ ᱠᱷᱟᱱ ᱦᱟᱸ ᱡᱚ ᱛᱚ ᱥᱟᱱᱟᱢ ᱠᱚᱜᱮ ᱦᱚᱭᱛᱳ ᱡᱟᱦᱟᱸᱭ ᱜᱮᱞᱮ ᱥᱚᱢᱚᱭᱚᱜ ᱜᱮᱭᱟ ᱥᱟᱱᱟᱢ ᱠᱚᱜᱮᱞᱮ ᱪᱟᱞᱟᱜ ᱜᱮᱭᱟ ᱵᱟᱯᱞᱟ ᱚᱲᱟᱜ ᱫᱚ ᱦᱟᱸᱜ ᱾
ᱟᱪᱪᱷᱟ ᱟᱪᱪᱷᱟ ᱟᱪᱪᱷᱟ ᱾
ᱥᱚᱢᱚᱭᱱᱟ ᱛᱟᱦᱚᱞᱮ ᱠᱷᱟᱱ ᱫᱚ ᱦᱟᱸᱜ ᱤᱧ ᱪᱟᱞᱟᱜ ᱱᱟᱹᱧ ᱟᱨ ᱵᱟᱠᱷᱟᱱ ᱫᱚ ᱟᱭᱳ ᱛᱟᱞᱤᱧ ᱞᱤᱧ ᱪᱟᱞᱟᱣᱱᱟ ᱟᱨ ᱵᱟᱠᱷᱟᱱ ᱫᱚ ᱫᱟᱹᱭ ᱛᱟᱹᱞᱤᱧ ᱵᱟᱠᱷᱟᱱ ᱢᱤᱥᱨᱟ ᱛᱟᱞᱤᱧ ᱞᱤᱧ ᱪᱟᱞᱟᱜ ᱜᱮᱭᱟ ᱚᱱᱠᱟ ᱾ ᱟᱨ ᱟᱨ ᱤᱱᱟᱹ ᱵᱟᱫᱽ ᱠᱟᱛᱮ ᱫᱚ ᱦᱟᱸᱜ ᱮ ᱛᱤᱨᱞᱟᱹ ᱦᱚᱯᱚᱱ ᱠᱚᱫᱚ ᱦᱟᱸᱜ ᱟᱠᱚ ᱢᱚᱛᱚ ᱫᱚ ᱦᱟᱸᱜ ᱵᱟᱝᱞᱮ ᱥᱮᱱ ᱪᱚ ᱠᱟᱫ ᱠᱚᱣᱟ ᱫᱚᱝ ᱮᱱᱮᱡ ᱠᱚᱫᱚ ᱵᱟᱞᱮ ᱫᱟᱬᱟ ᱪᱚ ᱠᱟᱫ ᱠᱚᱣᱟ ᱾ ᱛᱚᱵᱮ ᱦᱟᱸᱜ ᱟᱞᱮ ᱠᱚᱲᱟ ᱦᱚᱯᱚᱱ ᱫᱚᱞ ᱞᱮ ᱫᱟᱬᱟᱱ ᱜᱮᱭᱟ, ᱟᱫᱚ ᱢᱮᱛᱟ ᱫᱚᱠᱚ ᱢᱮᱛᱟ ᱞᱮ ᱜᱮᱭᱟ ᱡᱮ ᱦᱟᱹᱱᱤ ᱱᱤᱭᱟᱹ ᱟᱹᱛᱩ ᱫᱚ ᱟᱞᱚ ᱯᱮ ᱪᱟᱞᱟᱜᱼᱟ ᱫᱚᱝ ᱮᱱᱮᱡ ᱫᱚ ᱾ ᱡᱚᱠᱷᱚᱱ ᱟᱵᱚᱣᱟᱜ ᱟᱹᱛᱩ ᱠᱚᱨᱮ ᱦᱚᱸ ᱦᱩᱭᱩᱜ ᱜᱮᱭᱟ ᱩᱱ ᱥᱚᱢᱚᱭ ᱜᱮ ᱨᱟᱹᱥᱠᱟᱹ ᱡᱚᱱᱚᱜ ᱯᱮ ᱾ ᱟᱫᱚ ᱧᱮᱞ ᱢᱮ ᱠᱚᱲᱟ ᱜᱤᱫᱽᱨᱟᱹᱣᱟᱜ ᱢᱚᱱᱮ ᱨᱟᱹᱥᱠᱟᱹ ᱵᱟᱝ ᱴᱮᱠᱟᱜ ᱠᱷᱟᱹᱛᱤᱨ ᱛᱮ ᱪᱟᱞᱟᱣ ᱵᱟᱲᱟ ᱦᱩᱭᱩᱜ ᱜᱮᱭᱟ ᱾ ᱟᱯᱮ ᱫᱚ ᱛᱤᱱᱟᱹᱜ ᱜᱟᱱ ᱫᱚᱝ ᱮᱱᱮᱡ ᱠᱚᱫᱚ ᱯᱮ ᱫᱟᱲᱮᱱᱟ ᱫᱟᱲᱟᱱ ᱜᱮᱭᱟ ᱥᱮ ᱵᱟᱝ?
ᱦᱮᱸ, ᱟᱫᱚ ᱟᱫᱚ ᱫᱚᱝ ᱱᱮᱛᱟᱨ ᱢᱟ ᱫᱚᱝ ᱮᱱᱮᱡ ᱧᱮᱞ ᱵᱤᱱ ᱟᱹᱰᱤ ᱠᱚᱢ ᱦᱩᱭᱩᱜ ᱠᱟᱱᱟ ᱾ ᱟᱫᱚ ᱤᱱᱟᱹᱛᱮ ᱚᱱᱟ ᱯᱟᱥᱮᱨ ᱟᱹᱛᱩ ᱠᱚ ᱠᱟᱹᱴᱤᱡ ᱥᱩᱨ ᱟᱫᱚ ᱠᱚᱫᱚ ᱞᱮ ᱪᱟᱞᱟᱣ ᱵᱟᱲᱟᱜ ᱜᱮᱭᱟ, ᱚᱱᱟ ᱟᱫᱚ ᱱᱤᱛᱚᱜ ᱢᱟ ᱱᱟᱣᱟ ᱵᱟᱯᱞᱟ ᱢᱟ ᱠᱷᱩᱵ ᱠᱚᱢ ᱦᱩᱭᱩᱜ ᱠᱟᱱᱟ ᱾ ᱛᱟᱨᱯᱚᱨᱮ ᱦᱤᱛᱚᱜ ᱫᱚ ᱢᱟᱨᱮ ᱵᱟᱯᱞᱟ ᱠᱚᱜᱮ ᱥᱩᱫᱩ ᱵᱷᱟᱣᱥᱟᱸᱶᱟ ᱠᱚᱜᱮ ᱦᱳᱭᱳᱜ ᱠᱟᱱᱟ ᱾ ᱠᱷᱟᱱ ᱱᱟᱣᱟ ᱵᱟᱯᱞᱟ ᱡᱮ ᱧᱮᱞ ᱠᱟᱫᱮᱭᱟ ᱥᱟᱨ ᱥᱟᱹᱜᱩᱱ ᱠᱟᱛᱮ ᱠᱤᱱ ᱩᱱ ᱠᱤᱱ ᱫᱚ ᱵᱟᱠᱚ ᱵᱟᱯᱞᱟ ᱫᱟᱲᱮᱭᱟᱠᱤᱱ ᱠᱟᱱᱟ ᱾ ᱱᱮᱛᱟᱨ ᱫᱚ ᱡᱷᱚᱛᱚ ᱜᱮ ᱤᱭᱟᱹ ᱠᱟᱛᱮ ᱠᱚ ᱟᱠᱚ ᱛᱮᱜᱮ ᱠᱚ ᱟᱹᱜᱩ ᱡᱚᱝᱚᱜ ᱠᱟᱱᱟ ᱛᱚ, ᱤᱱᱟᱹᱛᱮ ᱫᱚᱝ ᱮᱱᱮᱡ ᱫᱚ ᱠᱷᱩᱵ ᱠᱚᱢ ᱦᱩᱭᱩᱜ ᱠᱟᱱᱟ, ᱛᱟᱨᱯᱚᱨᱮ ᱟᱫᱚ ᱤᱱᱟᱹ ᱛᱮᱞᱮ ᱪᱟᱞᱟᱣ ᱵᱟᱲᱟᱜ ᱜᱮᱭᱟ ᱤᱱᱟᱹᱛᱮ ᱟᱫᱚ ᱚᱲᱟᱜ ᱦᱚᱲ ᱠᱚᱦᱚᱸ ᱵᱟᱠᱚ ᱠᱚ ᱵᱟᱨᱚᱱᱮᱜᱼᱟ ᱡᱮ ᱪᱟᱞᱟᱣ ᱛᱮᱫᱚ ᱵᱟᱠᱚ ᱡᱮ ᱫᱚᱝ ᱮᱱᱮᱡ ᱢᱟ ᱟᱫᱚᱜ ᱠᱟᱱ ᱛᱟᱵᱚᱱᱟ ᱾ ᱡᱟᱦᱟᱸ ᱛᱤᱥ ᱠᱚᱨᱮ ᱦᱩᱭᱩᱜ ᱠᱟᱱᱟ, ᱚᱱᱟ ᱫᱚ ᱪᱟᱞᱟᱣ ᱫᱚ ᱫᱚᱨᱠᱟᱨᱚᱜ ᱠᱟᱱᱟ ᱾ ᱟᱫᱚ ᱟᱯᱮ ᱫᱚ ᱚᱱᱠᱟᱼᱼ ᱜᱟᱨᱡᱮᱱ ᱠᱚᱫᱚ ᱪᱮᱫ ᱠᱚ ᱞᱟᱹᱭᱟ ᱡᱮ ᱮᱜᱮᱨ ᱵᱮᱜᱮᱨ ᱯᱮᱭᱟ ᱠᱚ, ᱪᱮᱫᱟ ᱡᱮ ᱪᱟᱞᱟᱜ ᱠᱟᱱᱟ ᱯᱮ ᱟᱞᱚ ᱯᱮᱼᱼ ᱪᱟᱞᱟᱜᱼᱟ ᱵᱟᱨᱚᱱ ᱢᱮᱱᱟᱜ ᱚᱱᱠᱟ ᱵᱟᱨᱚᱱ ᱯᱟᱭᱲᱟ ᱯᱮᱭᱟ ᱠᱚ ᱪᱮᱫᱟ?
ᱦᱳᱭ ᱦᱟᱜ ᱫᱚᱝ ᱮᱱᱮᱡ ᱫᱚ ᱦᱚᱲᱟᱜ ᱫᱚ ᱦᱟᱜ ᱠᱚ ᱵᱟᱨᱚᱱ ᱵᱟᱲᱟ ᱞᱮᱜᱮᱭᱟ ᱡᱩᱫᱤ ᱯᱮᱲᱟ ᱠᱚᱼᱼ ᱞᱟᱹᱭ ᱞᱮᱠᱷᱟᱱ ᱫᱚ ᱟᱹᱰᱤ ᱵᱷᱟᱹᱜᱤᱜᱼᱟ ᱚᱱᱟ ᱠᱚᱫᱚ ᱦᱟᱸᱜ ᱵᱟᱝ ᱠᱚ ᱵᱟᱨᱚᱱ ᱞᱮᱭᱟ ᱟᱨ ᱡᱩᱫᱤᱼᱼ ᱵᱤᱱ ᱞᱟᱹᱭ ᱛᱮᱞᱮ ᱪᱟᱞᱟᱜᱼᱟ, ᱛᱚᱵᱮ ᱠᱚ ᱢᱮᱱ ᱜᱮᱭᱟ ᱮ ᱵᱮᱴᱟ ᱦᱚᱲᱟᱜ ᱫᱚ ᱚᱱᱠᱟ ᱫᱚ ᱵᱟᱝ ᱪᱟᱞᱟᱜ ᱠᱟᱱᱟ ᱾ ᱴᱷᱤᱠᱟ ᱪᱮᱫᱟᱜ ᱥᱮ ᱩᱱᱠᱩᱣᱟᱜ ᱛᱤᱱᱟᱹᱜ ᱜᱟᱱ ᱦᱟᱸᱜ ᱡᱚᱢᱟᱜ ᱠᱚᱠᱚ ᱡᱚᱜᱟᱲ ᱠᱟᱫᱟ ᱥᱮ ᱵᱟᱝᱠᱚ ᱡᱚᱜᱟᱲ ᱠᱟᱫᱟ ᱟᱫᱚ ᱦᱟᱸᱜ, ᱠᱟᱛᱮ ᱯᱮ ᱫᱚᱝ ᱢᱟᱛᱚ ᱯᱮ ᱮᱱᱮᱡ ᱟᱠᱚ ᱜᱮᱭᱟ ᱟᱨ ᱮᱱᱮᱡ ᱠᱟᱛᱮ ᱦᱟᱸᱜ ᱟᱯᱮ ᱫᱚ ᱦᱟᱸᱜ ᱠᱷᱟᱹᱞᱤ ᱫᱚ ᱦᱟᱸᱜ ᱵᱟᱯᱮ ᱦᱤᱡᱩᱜᱼᱟ ᱦᱟᱸᱜ ᱡᱚᱢ ᱛᱟᱠᱚᱣᱟ ᱯᱮ ᱟᱫᱚ ᱚᱱᱟ ᱠᱚ ᱢᱮᱱ ᱵᱟᱲᱟᱭ ᱜᱮᱭᱟ, ᱡᱮ ᱮ ᱫᱚᱝ ᱮᱱᱮᱡ ᱫᱚ ᱦᱟᱸᱜ ᱦᱚᱲ ᱡᱟᱦᱟᱸ ᱠᱚ ᱵᱟᱝᱠᱚ ᱞᱟᱹᱭᱟ ᱩᱱᱠᱩ ᱠᱚᱣᱟᱜ ᱫᱚ ᱟᱞᱚ ᱯᱮ ᱪᱟᱞᱟᱜ ᱛᱟᱵᱚᱱᱟ ᱵᱟᱠᱷᱟᱱ ᱫᱚ ᱦᱟᱸᱜ ᱛᱤᱱᱟᱹᱜ ᱜᱟᱱ ᱦᱟᱸᱜ ᱨᱮᱸᱜᱮᱡ ᱧᱚᱜ ᱜᱮᱭᱟ ᱠᱚ ᱥᱮ ᱥᱟᱱᱛᱟᱲ ᱫᱚ ᱾ ᱡᱚᱛᱚ ᱥᱟᱱᱛᱟᱲ ᱫᱚ ᱦᱟᱸᱜ ᱟᱹᱣᱨᱤ ᱠᱚ ᱪᱮᱸᱜᱷᱟᱜ ᱛᱟᱵᱚᱱᱟ, ᱟᱫᱚ ᱚᱱᱠᱟ ᱠᱚ ᱢᱮᱱ ᱜᱮᱭᱟ ᱛᱚ ᱵᱟᱝᱞᱮ ᱪᱟᱞᱟᱣ ᱵᱟᱲᱟᱜ ᱜᱮᱭᱟ ᱚᱱᱟᱛᱮ ᱦᱟᱸᱜ ᱾
ᱟᱪᱪᱷᱟ ᱟᱪᱪᱷᱟ ᱟᱪᱪᱷᱟ ᱾ ᱦᱮᱸ, ᱚᱱᱟ ᱢᱟ ᱴᱷᱤᱠ ᱠᱟᱛᱷᱟ ᱜᱮ, ᱡᱮᱢᱚᱱ ᱢᱟᱦᱟᱱ ᱱᱚᱛᱮ ᱨᱮ ᱯᱮᱨᱟᱭ ᱜᱮ ᱵᱟᱯᱞᱟ ᱚᱲᱟᱜ ᱤᱧ ᱧᱮᱞ ᱵᱟᱲᱟ ᱠᱟᱫᱟ, ᱩᱱᱠᱩ ᱚᱱᱠᱟ ᱪᱮᱱᱜᱟ ᱠᱚᱲᱟ ᱜᱤᱫᱽᱨᱟᱹ ᱵᱟᱝ ᱞᱟᱹᱭ ᱟᱛᱮ ᱛᱮᱦᱚᱸᱼᱼ ᱟᱠᱚ ᱵᱟᱯᱞᱟ ᱚᱲᱟᱜ ᱠᱚ ᱦᱤᱡᱩᱜᱼᱟ ᱾ ᱟᱫᱚ ᱩᱱᱤ ᱧᱮᱞ ᱢᱮ ᱚᱠᱚᱭ ᱵᱟᱯᱞᱟ ᱦᱩᱭᱩᱜ ᱠᱟᱱ ᱛᱟᱭᱟ ᱩᱱᱤ ᱛᱤᱱᱟᱹᱜ ᱜᱟᱱᱮ ᱡᱚᱜᱟᱲ ᱠᱟᱫᱟ ᱥᱮ ᱵᱟᱭ ᱡᱳᱜᱟᱲ ᱠᱟᱫᱟ ᱚᱱᱟ ᱫᱚᱼᱼ ᱛᱚᱵᱮ ᱩᱱᱤ ᱢᱮ ᱛᱤᱱᱟᱹᱜ ᱠᱚᱥᱴᱚ ᱛᱮ ᱯᱟᱨᱚᱢᱮᱫ ᱛᱟᱦᱮᱸᱱᱟ ᱱᱤᱛᱚᱜ ᱩᱭᱦᱟᱹᱨ ᱫᱚᱨᱠᱟᱨ ᱛᱟᱭ ᱦᱮᱸ ᱥᱮ ᱾
ᱦᱳᱭ ᱦᱳᱭ ᱦᱳᱭ ᱛᱟᱯᱚᱨᱮ ᱢᱮᱱ ᱜᱟᱱᱚᱜ ᱠᱟᱱᱟ ᱟᱯᱮ‌ ᱥᱮᱱ ᱫᱚ ᱪᱮᱫ ᱞᱮᱠᱟ ᱴᱟᱢᱟᱠ ᱛᱩᱢᱫᱟᱹᱜ ᱛᱮᱜᱮ ᱡᱟᱹᱥᱛᱤ ᱦᱩᱭᱩᱜ ᱠᱟᱱᱟ ᱥᱮ ᱟᱞᱮ ᱥᱮᱱ ᱢᱟᱛᱚ ᱠᱤᱪᱷᱩ ᱠᱤᱪᱷᱩ ᱟᱹᱛᱩ ᱠᱚᱨᱮ ᱧᱮᱞ ᱵᱟᱲᱟ ᱦᱩᱭ ᱠᱟᱱᱟ ᱡᱮ ᱴᱟᱢᱟᱠ ᱛᱩᱢᱫᱟᱹᱜ ᱛᱟᱦᱮᱱ ᱨᱮᱦᱚᱸ ᱚᱱᱟ ᱠᱚ ᱢᱟᱛᱚ ᱦᱟᱜ ᱵᱟᱝ ᱠᱚ ᱨᱩᱭ ᱮᱫᱟ ᱟᱨ ᱵᱚᱠᱥᱚ ᱠᱚᱨᱮ ᱜᱮ ᱦᱟᱸᱜ ᱡᱟᱹᱥᱛᱤ ᱠᱚ ᱞᱟᱜᱟᱣ ᱜᱚᱫᱚᱜ ᱠᱟᱱᱟ
ᱚ ᱦᱮᱸ ᱟᱞᱮ ᱥᱮᱫ ᱦᱚᱸ ᱟᱞᱮ ᱥᱮᱫ ᱦᱚᱸ ᱚᱱᱠᱟ ᱜᱮ ᱟᱫᱚᱼᱼ ᱱᱮᱛᱟᱨ ᱢᱟ ᱟᱫᱚ ᱚᱱᱟ ᱢᱟᱹᱭᱤᱠ ᱠᱚ ᱦᱮᱡ ᱠᱟᱛᱮᱜ ᱜᱮ ᱵᱮᱥᱤ ᱠᱚ ᱮᱱᱮᱡ ᱠᱟᱱᱟ ᱮᱱᱮᱡ ᱥᱮᱨᱮᱧ ᱫᱟ ᱟᱫᱚ ᱴᱟᱢᱟᱠ ᱫᱚ ᱟᱫᱚᱼᱼ ᱟᱫᱚ ᱩᱱᱠᱩ ᱪᱮᱝᱲᱟ ᱠᱚᱲᱟ ᱜᱤᱫᱽᱨᱟᱹ ᱦᱚᱸᱠᱚ ᱞᱟᱹᱭ ᱮᱫᱟ ᱟᱫᱚ ᱞᱟᱹᱭᱟ ᱠᱚ ᱡᱮ ᱴᱟᱢᱟᱠ ᱵᱚᱱ ᱜᱚᱜ ᱫᱟ ᱟᱵᱚ ᱵᱤᱥᱤ ᱵᱟᱵᱚᱱ ᱨᱟᱹᱥᱼᱼ ᱟᱫᱚ ᱤᱱᱟᱹ ᱛᱮ ᱚᱱᱟ ᱢᱟᱹᱭᱤᱼᱼ ᱥᱮᱫ ᱜᱮ ᱵᱤᱥᱤ ᱠᱚ ᱪᱟᱜ ᱠᱟᱱᱟ ᱟᱞᱮ ᱥᱮᱫ ᱦᱚᱸ ᱚᱱᱟ ᱜᱮ ᱢᱟᱹᱭᱤᱠ ᱥᱮᱫ ᱜᱮᱠᱚ ᱪᱟᱞᱟᱜ-ᱟ ᱤᱱᱟᱹᱛᱮ ᱞᱟᱹᱭ ᱟᱠᱚ ᱟᱵᱚ ᱫᱚᱼᱼ ᱵᱟᱵᱚᱱ ᱨᱟᱹᱥᱠᱟᱹ ᱫᱟᱲᱮᱜ ᱠᱟᱱᱟ ᱴᱟᱢᱟᱠ ᱮᱢ ᱜᱚᱜ ᱠᱟᱜ-ᱟ ᱵᱟᱢ ᱨᱟᱹᱥᱠᱟᱹ ᱫᱟᱲᱮᱜ-ᱟ ᱚᱱᱠᱟ ᱞᱮᱠᱟ ᱠᱚ ᱞᱟᱹᱭ ᱵᱟᱲᱟᱭ ᱜᱮᱭᱟ ᱪᱮᱛᱟ ᱟᱯᱮ ᱠᱚ ᱥᱮᱼᱼ ᱚᱱᱠᱟ ᱪᱮᱱᱜᱟ ᱠᱚᱲᱟ ᱜᱤᱫᱽᱨᱟᱹ ᱠᱚᱼᱼ
ᱟᱪᱪᱷᱟ ᱟᱞᱮ ᱴᱷᱮᱱ ᱢᱟᱛᱚ ᱦᱟᱸᱜ ᱡᱟᱦᱟᱸ ᱫᱚᱝ ᱮᱱᱮᱡ ᱠᱷᱟᱹᱛᱤᱨ ᱛᱮ ᱟᱫᱚ ᱛᱤᱱᱟᱹᱜ ᱟᱞᱮ ᱪᱮ ᱱᱚᱝᱠᱟᱱ ᱚᱞᱯᱚ ᱵᱚᱭᱮᱥ ᱥᱮᱼᱼ ᱟᱞᱮ ᱞᱮᱠᱟᱱ ᱜᱤᱫᱽᱟᱹᱨ ᱠᱚᱫᱚ ᱦᱟᱸᱜ ᱢᱟᱱᱮ ᱡᱟᱦᱟᱸᱭᱼᱼ ᱢᱟᱱᱮ ᱡᱟᱦᱟᱸᱭ ᱱᱤᱛᱚᱜ ᱵᱟᱯᱞᱟ ᱤᱭᱟᱹ ᱠᱚ ᱦᱩᱭ ᱠᱟᱱ ᱛᱟᱞᱮᱭᱟ ᱚᱱᱠᱟᱱ ᱵᱚᱭᱮᱥᱟᱱ ᱠᱚᱫᱚ ᱦᱟᱸᱜ ᱡᱟᱹᱥᱛᱤ ᱜᱮ ᱵᱟᱝᱞᱮ ᱵᱟᱲᱟᱭ ᱜᱮᱭᱟ ᱦᱟᱸᱜ ᱩᱱᱟᱹᱜ ᱜᱟᱱ ᱥᱮᱨᱮᱧ ᱤᱱᱠᱟᱹ ᱠᱚᱫᱚ ᱥᱮ ᱨᱩ ᱠᱚ ᱦᱚᱸᱼᱼ ᱵᱟᱞᱮ ᱵᱟᱲᱟᱭ ᱜᱮᱭᱟ ᱛᱚ ᱡᱟᱦᱟᱸ ᱛᱤᱱᱟᱹᱜ ᱜᱟᱱ ᱞᱮ ᱵᱟᱲᱟᱭᱟ ᱤᱱᱟᱹ ᱜᱟᱱ ᱫᱚ ᱦᱟᱸᱜ ᱞᱮ ᱮᱱᱮᱡ ᱠᱮᱫ ᱜᱮ ᱴᱟᱢᱟᱠ ᱛᱩᱫᱟᱹᱜ ᱛᱮ ᱟᱨ ᱡᱚᱠᱷᱚᱱ ᱞᱮ ᱨᱩ ᱨᱩ ᱛᱮᱞᱮ ᱵᱷᱟᱜᱟᱣ ᱮᱱ ᱜᱮ ᱛᱚᱠᱷᱚᱱ ᱫᱚ
ᱟᱪᱪᱷᱟ ᱟᱪᱪᱷᱟ
ᱵᱚᱠᱥᱚ ᱠᱚᱦᱚᱸ ᱠᱚ ᱪᱟᱹᱞᱩᱭ ᱜᱮᱭᱟ ᱠᱚ ᱟᱫᱚ ᱦᱟᱲᱟᱢ ᱠᱚᱠᱚ ᱛᱟᱦᱮᱸ ᱞᱮᱱ ᱠᱷᱟᱱ ᱫᱚ ᱦᱟᱸᱜ ᱵᱟᱝ ᱠᱚ ᱪᱟᱹᱞᱩ ᱦᱚᱪᱚᱣ ᱞᱮᱭᱟ ᱢᱮᱱᱟ ᱮ ᱵᱟ ᱮᱵᱮᱴᱟ ᱚᱱᱟ ᱠᱚᱫᱚ ᱵᱟᱝ ᱴᱷᱤᱠᱟ ᱟᱯᱮᱼᱼ ᱱᱚᱣᱟ ᱛᱮᱜᱮ ᱮᱱᱮᱡ ᱯᱮ ᱛᱟᱨᱯᱚᱨᱮ ᱟᱫᱚ ᱛᱟᱞᱦᱮ ᱩᱱᱠᱩ ᱠᱩᱞᱤ ᱠᱩ ᱢᱮ ᱛᱟ ᱠᱚᱜᱮᱭᱟᱞᱮ ᱡᱮ ᱛᱟᱦᱞᱮ ᱟᱞᱮ ᱦᱟᱸᱜ ᱥᱮᱬᱟᱣ ᱞᱮᱯᱮ ᱛᱟᱞᱦᱮ ᱠᱷᱟᱱ ᱫᱚ ᱟᱨᱚ ᱱᱟᱯᱟᱭᱚᱜᱼᱟ ᱪᱮᱫᱟᱜ ᱥᱮ ᱵᱟᱝᱞᱮ ᱵᱟᱲᱟᱭᱟ ᱾ ᱟᱫᱚ ᱩᱱᱠᱩ ᱛᱟᱦᱮ ᱞᱮᱠᱷᱟᱱ ᱫᱚ ᱦᱟᱜ ᱠᱚ ᱥᱮᱬᱟᱣ ᱞᱮᱜᱮᱭᱟ ᱾
ᱚ ᱦᱚ ᱟᱫᱚ ᱛᱟᱦᱞᱮ ᱜᱚᱝᱠᱮ ᱛᱟᱦᱚᱞᱮ ᱤᱭᱟᱹ ᱠᱚᱫᱚ ᱴᱟᱢᱟᱠ ᱛᱩᱱᱫᱟᱜ ᱨᱩ ᱠᱚᱫᱚ ᱛᱤᱱᱟᱹᱜ ᱴᱟ ᱵᱤᱱ ᱵᱩᱡᱟ ᱡᱮᱦᱮᱛᱩ ᱫᱚᱝ ᱮᱱᱮᱡ ᱠᱚᱫᱚ ᱵᱤᱱ ᱪᱟᱞᱟᱣ ᱟᱠᱟᱱ ᱜᱮᱭᱟ ᱟᱨ ᱡᱮ ᱫᱟᱫᱩ ᱛᱟᱠᱚ ᱥᱟᱜ ᱦᱚ ᱵᱤᱱ ᱪᱟᱞᱟᱣᱟᱱ ᱜᱮᱭᱟ ᱚᱱᱟ ᱠᱚᱫᱚ ᱵᱤᱱ ᱱᱤᱥᱪᱳᱭ ᱵᱤᱱ ᱵᱟᱲᱟᱭ ᱜᱮᱭᱟ? ᱛᱟᱦᱚᱞᱮ ᱛᱩᱢᱫᱟᱜ ᱴᱟᱢᱟᱠ ᱨᱩ, ᱞᱮᱜᱽᱲᱟ ᱜᱨᱟᱣ ᱚᱱᱟ ᱠᱚᱫᱚ ᱵᱤᱱ ᱵᱟᱲᱟᱭ ᱜᱮᱭᱟ ᱢᱚᱱᱮ ᱦᱚᱭ?
ᱦᱳᱭ ᱦᱳᱭ ᱟᱞᱮ ᱫᱚ ᱦᱟᱸᱜ ᱨᱟᱹᱥᱠᱟᱹ ᱦᱚᱲ ᱛᱚ ᱟᱫᱚ ᱪᱟᱞᱟᱣ ᱵᱟᱲᱟ ᱦᱟᱱᱤ ᱱᱟᱹᱭ ᱴᱷᱮᱱ ᱪᱟᱞᱟᱣ ᱵᱟᱲᱟ ᱡᱚᱛᱚ ᱦᱟᱸᱰᱮ ᱱᱟᱰᱮ ᱞᱮ ᱪᱟᱞᱟᱣ ᱵᱟᱲᱟᱣ ᱠᱟᱱᱟ ᱫᱚᱝ ᱮᱱᱮᱡ ᱡᱚᱛᱚ ᱥᱮᱱᱟᱜ ᱚᱱᱠᱟ ᱞᱮ ᱧᱮᱞ ᱟᱹᱜᱩᱣ ᱠᱟᱫ ᱜᱮᱭᱟ, ᱛᱚᱵᱮ ᱦᱟᱸᱜ ᱡᱟᱹᱥᱛᱤ ᱫᱚ ᱟᱠᱟ ᱥᱮ ᱟᱯᱮ ᱥᱮᱱ ᱫᱚ ᱚᱠᱟ ᱞᱮᱠᱟ ᱦᱩᱭᱩᱜ-ᱟ? ᱛᱚ ᱟᱞᱮ ᱥᱮᱱᱟᱜ ᱫᱚ ᱦᱟᱸᱜ ᱱᱟᱥᱮ ᱵᱟᱲᱟᱭ ᱢᱮᱱᱟᱜ ᱜᱮᱭᱟ ᱡᱚᱛᱚ ᱜᱮ ᱥᱮᱨᱮᱧ ᱦᱚᱸ ᱛᱟᱯᱚᱨᱮ ᱮᱱᱮᱡ ᱠᱚᱦᱚᱸ, ᱟᱨ ᱥᱮᱨᱮᱧ ᱢᱟᱛᱚ ᱥᱟᱱᱛᱟᱲᱟᱜ ᱢᱟᱛᱚ ᱡᱚᱛᱚ ᱥᱮᱱᱟᱜ ᱢᱤᱫ ᱜᱮ ᱾ ᱟᱨ ᱨᱩ ᱠᱚᱜᱮ ᱱᱟᱥᱮ ᱵᱷᱮᱜᱟᱨᱚᱜ ᱛᱟᱵᱚᱱᱟ ᱡᱟᱦᱟᱸ ᱞᱮᱠᱟ ᱴᱚᱴᱷᱟ ᱨᱮ ᱵᱷᱤᱱᱟᱹ ᱵᱷᱤᱱᱟᱹ ᱦᱩᱭᱩᱜ ᱜᱮᱭᱟ ᱾ ᱛᱚᱵᱮ ᱟᱞᱮ ᱴᱚᱴᱷᱟ ᱨᱮᱱᱟᱜ ᱫᱚ ᱦᱟᱸᱜ ᱱᱟᱥᱮ ᱵᱟᱲᱟᱭ ᱦᱩᱭ ᱠᱟᱱ ᱜᱮᱭᱟ ᱾ ᱟᱨ ᱨᱩ ᱠᱚ ᱢᱟᱛᱚ ᱥᱟᱱᱟᱢᱟᱜ ᱜᱮ ᱴᱟᱢᱟᱠ, ᱛᱩᱢᱫᱟᱹᱜ, ᱨᱮᱜᱽᱲᱟ, ᱠᱚᱨᱛᱟᱞ, ᱜᱷᱚᱱ ᱴᱟ, ᱡᱷᱟᱹᱭ, ᱠᱟᱦᱲᱟ ᱱᱤᱭᱟᱹ ᱠᱚ ᱢᱟᱛᱚ ᱱᱟᱥᱮ ᱱᱟᱥᱮ ᱵᱟᱲᱟᱭ ᱦᱮᱱᱟᱜ-ᱟ ᱾ ᱟᱨ ᱫᱚᱢᱮ ᱫᱚ ᱵᱟᱝ, ᱢᱟᱱᱮ ᱜᱚᱲᱚ ᱜᱚᱲᱚ ᱫᱚ ᱜᱟᱱᱚᱜ ᱜᱮᱭᱟ ᱦᱟᱹᱱᱤ ᱱᱟᱭ ᱦᱟᱱᱟ ᱚᱱᱟ ᱥᱮ ᱤᱧ ᱡᱟᱦᱟᱱᱟᱜ ᱵᱮᱥᱤᱧ ᱵᱟᱲᱟᱭᱟ ᱚᱱᱟ ᱫᱚ ᱤᱧ ᱞᱟᱦᱟᱜ ᱛᱟᱞᱮᱭᱟ ᱛᱟᱯᱚᱨᱮ ᱟᱨ ᱤᱧ ᱦᱳᱭᱛᱚ ᱮᱴᱟᱜ ᱠᱤ ᱪᱷᱩ ᱠᱚ ᱵᱟᱹᱧ ᱵᱲᱟᱭᱟ ᱚᱱᱟ ᱠᱚ ᱦᱟᱸᱜ ᱩᱱᱠᱩ ᱠᱚ ᱞᱟᱦᱟᱜ ᱛᱟᱞᱮ ᱡᱟᱦᱟᱸᱭ ᱠᱚ ᱵᱟᱲᱟᱭ ᱦᱮᱱᱟᱜ ᱠᱚ ᱚᱱᱠᱟ ᱚᱱᱠᱟ ᱠᱟᱛᱮ ᱜᱮ ᱫᱚᱝ ᱮᱱᱮᱡ ᱠᱚᱫᱚ ᱞᱮ ᱫᱟᱬᱟᱱ ᱜᱮᱭᱟ ᱾
ᱚ ᱟᱪᱪᱷᱟ ᱟᱞᱮ ᱥᱮᱫ ᱦᱚᱸ ᱟᱞᱮ ᱥᱮᱫ ᱦᱚᱸ ᱚᱱᱠᱟ ᱜᱮ ᱟᱫᱚ ᱨᱩ ᱨᱩ ᱴᱷᱮᱱ ᱜᱮ ᱯᱟᱨᱛᱷᱚᱠᱠᱚ ᱠᱟᱱᱟ ᱾ ᱛᱟᱯᱚᱨᱮ ᱟᱞᱮ ᱥᱮᱫ ᱫᱚ ᱱᱮᱛᱟᱨ ᱢᱟ ᱩᱱᱟᱹᱜ ᱵᱟᱝ ᱪᱚᱨᱪᱟ ᱦᱩᱭᱩᱜ ᱠᱟᱱᱟ ᱛᱚ ᱚᱱᱟ ᱟᱹᱰᱤ ᱜᱮᱠᱚ ᱦᱤᱲᱤᱧ ᱪᱟᱵᱟᱭᱮᱫᱟ ᱾ ᱤᱱᱟᱹᱛᱮ ᱟᱫᱚ ᱚᱱᱟ ᱤᱱᱟᱹᱛᱮ ᱪᱮᱫ ᱠᱚ ᱱᱮᱛᱟᱨ ᱠᱚ ᱪᱤᱠᱟᱹ ᱠᱟᱫᱟ ᱟᱞᱮ ᱟᱛᱩ ᱨᱮ ᱱᱩᱝᱠᱩ ᱵᱚᱭᱮᱥ ᱠᱚ ᱡᱟᱦᱟᱸ ᱠᱚ ᱢᱮᱱᱟᱜ ᱠᱚᱣᱟ ᱟᱫᱚ ᱟᱞᱮᱭᱟᱜ ᱫᱚ ᱜᱚᱰᱮᱛ ᱚᱲᱟᱜ ᱨᱮᱜᱮ ᱴᱟᱢᱟᱠ ᱠᱚ ᱫᱚ ᱛᱟᱦᱮᱱᱟ ᱛᱚ ᱟᱫᱚ ᱯᱨᱚᱛᱤᱴᱤ ᱨᱳᱵᱟᱨ ᱜᱮ ᱚᱱᱠᱟ ᱴᱟᱢᱟᱠ ᱠᱚᱫᱚ ᱜᱚᱨᱟᱣ ᱠᱚᱫᱚ ᱠᱚ ᱥᱮᱬᱟᱭ ᱜᱮᱭᱟ ᱥᱮᱬᱟ ᱟᱠᱚᱜᱮᱭᱟ ᱾ ᱛᱟᱨᱯᱚᱨᱮ ᱟᱨ ᱚᱱᱟ ᱡᱟᱦᱟᱸᱭ ᱠᱚ ᱵᱟᱲᱟᱭ ᱧᱚᱜᱟ ᱩᱱᱠᱩ ᱠᱚᱛᱮ ᱟᱠᱚ ᱥᱮᱬᱟ ᱧᱚᱜ ᱜᱮᱭᱟ ᱛᱟᱦᱞᱮ ᱟᱯᱮ ᱠᱚᱫᱚ ᱚᱱᱠᱟ ᱠᱚ ᱥᱮᱬᱟ ᱦᱟᱯᱮᱭᱟ ᱠᱚ ᱥᱮ ᱵᱟᱝ ᱵᱚᱭᱚᱥᱠᱚ ᱠᱚ ᱫᱟᱹᱫᱩ ᱛᱟᱠᱚ ᱟᱯᱮ ᱠᱚ ᱪᱮᱱᱜᱟ ᱠᱚᱲᱟ ᱜᱤᱫᱽᱨᱟᱹ ᱠᱚᱫᱚ?
ᱟᱨ ᱱᱮᱛᱟᱨ ᱫᱚ ᱦᱟᱜ ᱩᱱᱠᱩ ᱦᱟᱲᱟᱢ ᱠᱚᱠᱚ ᱢᱮᱱᱟ ᱩᱱᱫᱤᱱ ᱫᱚ ᱡᱟᱦᱟᱸ ᱮᱜ ᱠᱟᱹᱢᱤ ᱞᱟᱸᱜᱟ ᱦᱚᱲᱢᱚ ᱨᱮ ᱱᱟᱥᱮ ᱨᱟᱹᱥᱠᱟᱹ ᱥᱮ ᱞᱟᱸᱜᱟ ᱯᱷᱟᱨᱱᱟ ᱞᱟᱹᱜᱤᱫ ᱛᱮ ᱮᱸᱜ ᱞᱟᱜᱽᱲᱮ ᱟᱠᱷᱲᱟ ᱠᱚ ᱵᱮᱱᱟᱣᱮᱫ ᱛᱟᱦᱮᱱᱟ ᱡᱚᱲᱟᱣᱮᱫ ᱛᱟᱦᱮᱱᱟᱠᱚ ᱾ ᱟᱫᱚ ᱩᱱ ᱥᱚᱢᱚᱭ ᱨᱮᱜᱮ ᱩᱱᱠᱩ ᱠᱚ ᱫᱚᱠᱚ ᱥᱮᱬᱟ ᱵᱟᱲᱟᱣ ᱠᱟᱫᱟ ᱟᱨ ᱱᱮ ᱦᱚᱲ ᱢᱟᱛᱚ ᱦᱟᱸᱜ ᱱᱟᱦᱟᱜ ᱡᱩᱜᱽ ᱨᱮᱱ ᱦᱚᱲ ᱛᱚ ᱟᱫᱚ ᱩᱱᱟᱹᱜ ᱫᱚ ᱦᱟᱸᱜ ᱞᱟᱜᱽᱲᱮ ᱮᱱᱮᱡ ᱠᱚᱫᱚ ᱵᱟᱝ ᱧᱟᱢᱚᱜ ᱜᱮᱭᱟ ᱾ ᱡᱟᱦᱟᱸᱱᱟᱜ ᱫᱚᱝ ᱮᱱᱮᱡ ᱨᱮ, ᱥᱮ ᱥᱚᱦᱨᱟᱭ ᱨᱮ, ᱥᱮ ᱵᱟᱦᱟ ᱨᱮ ᱱᱤᱭᱟᱹ ᱠᱚᱨᱮ ᱦᱟᱸᱜ ᱞᱟᱜᱽᱲᱮ ᱫᱚ ᱱᱟᱥᱮ ᱱᱟᱥᱮ ᱧᱟᱢᱚᱜ ᱜᱮᱭᱟ ᱾ ᱛᱚᱵᱮ ᱱᱤᱭᱟᱹ ᱠᱚᱨᱮ ᱜᱮ ᱞᱟᱜᱽᱲᱮ ᱮᱱᱮᱡ ᱫᱚ ᱥᱮᱬᱟ ᱦᱩᱭ ᱟᱠᱟᱱᱟ ᱟᱨ ᱫᱚᱝ ᱠᱚᱢᱟ ᱫᱚ ᱫᱚᱝ ᱥᱤᱡᱤᱱ ᱨᱮ, ᱵᱟᱦᱟ ᱵᱟᱦᱟ ᱥᱤᱡᱤᱱ ᱨᱮ ᱾ ᱥᱚᱦᱨᱟᱭ ᱫᱚ ᱥᱚᱦᱨᱟᱭ ᱥᱤᱡᱤᱱ ᱨᱮ ᱱᱤᱭᱟᱹ ᱠᱚᱨᱮ ᱜᱮ ᱚᱱᱟ ᱠᱚᱫᱚ ᱥᱮᱬᱟ ᱦᱩᱭ ᱠᱟᱱᱟ ᱾ ᱮᱸᱫ ᱟᱨ ᱡᱟᱦᱟᱸᱢ ᱞᱟᱹᱭ ᱠᱮᱫᱟ ᱡᱮ ᱜᱚᱰᱮᱛᱟᱜ ᱚᱲᱟᱜ ᱨᱮ ᱚᱱᱟ ᱠᱚ ᱛᱟᱦᱮᱱᱟ ᱛᱟᱦᱮᱱ ᱫᱚ ᱟᱞᱮ ᱫᱚ ᱢᱟᱺᱡᱷᱤ ᱛᱷᱟᱱ ᱢᱮᱱᱟᱜ ᱛᱟᱞᱮᱭᱟ ᱢᱟᱺᱡᱷᱤ ᱛᱷᱟᱱ ᱨᱮᱜᱮ ᱛᱟᱦᱮᱱᱟ ᱟᱨ ᱚᱸᱰᱮ ᱜᱮ ᱟᱞᱮ ᱫᱚ ᱡᱟᱦᱟᱸᱭ ᱡᱩᱫᱤ ᱠᱚᱲᱟ ᱜᱤᱫᱽᱨᱟᱹ ᱦᱳᱭ ᱛᱚᱞᱮ ᱛᱤᱠᱤᱱ ᱵᱮᱲᱟ ᱱᱚᱝᱠᱟ ᱡᱤᱨᱟᱹᱜ ᱠᱟᱱᱟ ᱞᱮ ᱡᱤᱨᱟᱹᱜ ᱚᱠᱛᱚ ᱨᱮ ᱦᱩᱭ ᱜᱚᱫ ᱮᱱᱟ ᱦᱚᱭᱛᱚ ᱯᱟᱸᱪ ᱪᱷᱚ ᱡᱚᱱ ᱢᱟ ᱛᱟᱦᱞᱮ ᱱᱟᱥᱮ ᱵᱚᱱ ᱨᱩᱣᱟᱜ ᱞᱮᱜᱮ ᱥᱮ ᱚᱱᱠᱟ ᱠᱟᱛᱮ ᱞᱮ ᱚᱱᱠᱟ ᱨᱩ ᱵᱟᱲᱟᱭ ᱜᱮᱭᱟᱞᱮ ᱟᱨ ᱚᱸᱰᱮ ᱜᱮ ᱚᱱᱟ ᱠᱚᱫᱚ ᱦᱩᱭᱩᱜᱼᱟ᱾ ᱛᱟᱦᱚᱞᱮ ᱟᱯᱮ ᱫᱚ ᱢᱟᱺᱡᱷᱤ ᱛᱷᱟᱱ ᱨᱮᱫᱚ ᱯᱮ ᱫᱚᱦᱚᱭᱟ ᱥᱮ ᱵᱟᱝ ᱚᱱᱟ ᱴᱟᱢᱟᱠ ᱛᱩᱢᱫᱟᱜ ᱠᱚᱫᱚᱼᱼ
ᱟᱞᱮ ᱴᱷᱮᱱ ᱫᱚ ᱢᱟᱹᱡᱷᱤ ᱴᱷᱮᱱ ᱫᱚ ᱵᱟᱝ ᱛᱟᱦᱮᱱᱟ ᱟᱫᱚᱼᱼ ᱚᱱᱟ ᱤᱭᱟᱹ ᱡᱮᱢᱚᱱ ᱴᱟᱢᱟᱠ ᱛᱩᱢᱫᱟᱜ ᱢᱮᱱᱟᱜᱼᱟ ᱟᱹᱰᱤ ᱜᱟᱱ ᱛᱚ ᱴᱟᱢᱟᱠ ᱛᱩᱢᱫᱟᱜ ᱢᱮᱱᱟᱜ-ᱟ ᱚᱱᱟ ᱫᱚ ᱜᱚᱰᱮᱛ ᱚᱲᱟᱜ ᱨᱮᱜᱮ ᱛᱟᱦᱮᱱᱟ᱾ ᱛᱟᱯᱚᱨᱮ ᱦᱩᱭᱩᱜ ᱠᱟᱱᱟ ᱵᱟᱯᱞᱟ ᱚᱲᱟᱜ ᱠᱚᱨᱮ ᱡᱟᱦᱟᱸᱭ ᱤᱥᱤᱱ ᱵᱟᱥᱟᱝ ᱞᱟᱹᱜᱤᱫ ᱛᱮᱠᱚᱼᱼ ᱠᱚᱨᱟᱭ ᱠᱚ ᱡᱟᱦᱟᱸ ᱛᱟᱦᱮᱱᱟ ᱚᱱᱟ ᱠᱚᱫᱚ ᱱᱟᱭᱠᱮ ᱴᱷᱮᱱ ᱛᱟᱦᱮᱱᱟ ᱟᱫᱚ ᱟᱞᱮ ᱴᱷᱮᱱ ᱫᱚ ᱪᱮᱫ ᱞᱮ ᱪᱤᱠᱟᱹ ᱠᱮᱫᱟ᱾᱾ ᱟᱛᱳ ᱜᱚᱴᱟ ᱦᱚᱲᱞᱮ ᱪᱟᱸᱫᱟ ᱟᱠᱟᱫ ᱛᱮ ᱚᱱᱟ ᱤᱥᱤᱱ ᱵᱟᱥᱟᱝ ᱞᱟᱹᱜᱤᱫ ᱫᱚᱞᱮ ᱦᱟᱛᱟᱣ ᱟᱠᱟᱫᱟ ᱡᱮ ᱵᱟᱯᱞᱟ ᱚᱲᱟᱜ ᱢᱤᱫᱴᱟᱝ ᱦᱚᱲᱟᱜ ᱮ ᱯᱟᱨᱚᱢᱚᱜᱼᱟ᱾ ᱤᱱᱟᱹᱛᱮ ᱛᱟᱯᱚᱨᱮ ᱚᱱᱟ ᱵᱟᱯᱞᱟ ᱚᱲᱟᱜ ᱫᱚ ᱯᱟᱨᱚᱢᱚᱜ ᱛᱟᱠᱚᱣᱟ ᱟᱨᱠᱤ ᱟᱫᱚ ᱡᱷᱚᱛᱚ ᱦᱚᱲ ᱫᱚ ᱵᱟᱠᱚ ᱟᱹᱜᱩ ᱫᱟᱲᱮᱭᱟᱜᱼᱟ ᱡᱷᱚᱛᱚ ᱤᱥᱤᱱ ᱵᱟᱥᱟᱝ ᱢᱟ ᱞᱟᱹᱠ ᱛᱤᱜ ᱜᱮᱭᱟ ᱥᱮ ᱵᱟᱯᱞᱟ ᱚᱲᱟᱜ ᱨᱮ ᱟᱫᱚ ᱚᱱᱟ ᱠᱚᱫᱚ ᱱᱟᱭᱠᱮ ᱴᱷᱮᱱ ᱛᱟᱦᱮᱱᱟ ᱟᱯᱮ ᱫᱚᱯᱮ ᱦᱟᱛᱟᱣ ᱵᱟᱲᱟᱫᱟ ᱡᱮᱼᱼᱼ ᱼᱼᱼ ᱠᱚ ᱤᱥᱤᱱ ᱵᱟᱥᱟᱝ ᱞᱟᱹᱜᱤᱫ ᱵᱟᱯᱞᱟ ᱚᱲᱟᱜ ᱨᱮ
ᱦᱮᱸ ᱟᱞᱮ ᱥᱮᱱ ᱦᱚᱸ ᱚᱱᱠᱟ ᱫᱚ ᱵᱟᱹᱱᱩᱜ ᱟᱠᱟᱫᱟ ᱦᱟᱸᱜ ᱛᱚᱵᱮᱼᱼ ᱟᱞᱮ ᱫᱚ ᱦᱟᱸᱜ ᱦᱟᱹᱱᱤ ᱱᱟᱹᱭᱟᱜ ᱡᱟᱦᱟᱸᱠᱤ ᱡᱟᱦᱟᱸᱭ ᱢᱮᱱᱟᱜ ᱛᱟᱠᱚᱣᱟ ᱯᱮᱱᱰᱮᱞ ᱵᱟᱞᱟ᱾
ᱟᱪᱪᱷᱟ ᱟᱪᱪᱷᱟ ᱟᱪᱪᱷᱟ
ᱩᱱᱠᱩ ᱜᱮ ᱦᱟᱸᱜ ᱞᱮ ᱟᱹᱜᱩᱭᱟ ᱟᱨ ᱦᱩᱰᱤᱧ ᱦᱩᱰᱤᱧ ᱠᱚᱨᱟᱣ ᱞᱟᱹᱜᱤᱫ ᱫᱚ ᱦᱟᱸᱜ ᱦᱩᱭ ᱠᱚᱜᱮ ᱡᱟᱦᱟᱸ ᱫᱚ ᱡᱟᱱᱟᱢᱼᱼ ᱪᱷᱟᱹᱴᱭᱟᱹᱨ ᱠᱚᱨᱮ ᱡᱩᱫᱤ ᱟᱛᱳ ᱦᱚᱲ ᱠᱚᱞᱮ ᱡᱚᱢ ᱦᱚᱪᱚ ᱠᱚᱣᱟ ᱟᱛᱳ ᱦᱚᱲ ᱡᱚᱢ ᱞᱟᱹᱜᱤᱫ ᱛᱤᱱᱟᱹᱜ ᱜᱟᱱ ᱫᱚ ᱢᱮᱱᱟᱜ ᱠᱟᱫ ᱚᱱᱟ ᱠᱷᱚᱱ ᱵᱟᱹᱲᱛᱤ ᱫᱚ ᱵᱟᱹᱱᱩᱜ ᱠᱟᱜ ᱛᱟᱞᱮᱭᱟ ᱥᱟᱢᱟᱱ ᱠᱚᱫᱚ ᱪᱮᱫᱟᱜ ᱥᱮ ᱟᱞᱮ ᱴᱷᱮᱱ ᱫᱚ ᱩᱱᱟᱹᱜ ᱜᱟᱱ ᱫᱚ ᱢᱮᱱᱮᱫ ᱛᱟᱦᱮᱱᱟᱠᱚ ᱦᱟᱲᱟᱢ ᱠᱚᱦᱚᱸ ᱡᱮ ᱦᱟᱛᱟᱭᱟᱵᱚᱱ ᱦᱟᱛᱟᱭᱟᱵᱚᱱ ᱟᱨ ᱚᱱᱠᱟ ᱠᱟᱛᱮ ᱦᱚᱸ ᱵᱟᱝ ᱦᱟᱛᱟᱣ ᱦᱩᱭ ᱠᱟᱱᱟ ᱛᱚᱵᱮ ᱚᱱᱟ᱾ ᱟᱹᱛᱩ ᱦᱚᱲ ᱡᱚᱢ ᱦᱚᱪᱚ ᱞᱟᱹᱜᱤᱫ ᱫᱚ ᱥᱳᱲᱮ ᱱᱚᱝᱠᱟ ᱤᱱᱟᱹᱜ ᱜᱟᱱ ᱫᱚ ᱥᱟᱢᱟᱱ ᱦᱮᱱᱟᱜ ᱛᱟᱞᱮᱭᱟ ᱡᱟᱹᱥᱛᱤ ᱫᱚ ᱵᱟᱝᱞᱮ ᱠᱚᱨᱟᱣ ᱟᱠᱟᱫᱟ᱾
ᱚ ᱟᱫᱚ ᱟᱞᱮ ᱥᱮᱫ ᱫᱚ ᱚᱱᱠᱟ ᱵᱤᱥᱤ ᱜᱮᱠᱚ ᱡᱮ ᱜᱮᱭᱟ ᱛᱚ ᱚᱱᱟ ᱟᱫᱚ ᱚᱲᱟᱜ ᱚᱲᱟᱜ ᱪᱟᱸᱫᱟ ᱠᱟᱛᱮᱫ ᱠᱚᱢ ᱠᱚᱢ ᱪᱟᱸᱫᱟ ᱠᱟᱛᱮᱫ ᱚᱲᱟᱜ ᱟᱫᱚ ᱟᱞᱮ ᱟᱛᱳ ᱨᱮᱱ ᱚᱲᱟᱜ ᱦᱚᱲ ᱫᱚᱠᱚ ᱤᱭᱟᱹ ᱜᱮᱭᱟ ᱛᱚ ᱟᱛᱳ ᱯᱮᱲᱟ ᱯᱩᱲᱥᱤᱠᱚ ᱰᱷᱮᱨ ᱜᱮᱭᱟ ᱛᱟᱯᱚᱨᱮ ᱚᱱᱟ ᱯᱚᱭᱥᱟ ᱠᱚ ᱪᱟᱸᱫᱟ ᱠᱟᱛᱮ ᱢᱤᱫᱴᱷᱮᱱ ᱟᱫᱚ ᱚᱱᱟ ᱠᱚ ᱠᱤᱨᱤᱧ ᱠᱟᱫᱟᱞᱮᱼᱼ ᱟᱫᱚ ᱚᱱᱟ ᱤᱭᱟᱹ ᱤᱭᱟᱹ ᱠᱚ ᱵᱷᱟᱲᱟ ᱵᱟᱝ ᱦᱩᱭᱩᱜᱼᱟ ᱛᱟᱦᱚᱞᱮᱼᱼ ᱡᱟᱦᱟᱸᱭ ᱦᱚᱲ ᱵᱟᱠᱚ ᱠᱩᱲᱟᱹᱣ ᱫᱟᱲᱮᱭᱟᱜᱼᱟ ᱩᱱᱠᱩ ᱠᱚᱫᱚ ᱛᱟᱦᱚᱞᱮ ᱟᱨᱟᱢ ᱥᱮ ᱯᱟᱨᱚᱢᱚᱜᱼᱟ ᱵᱟᱯᱞᱟ ᱠᱚᱫᱚ ᱚᱱᱟ ᱫᱚ ᱵᱷᱟᱲᱟ ᱵᱟᱝ ᱮᱢ ᱦᱩᱭ ᱞᱮᱱ ᱛᱟᱭᱟ᱾ ᱛᱟᱦᱚᱞᱮ ᱚᱱᱟ ᱯᱚᱭᱥᱟ ᱛᱮᱜᱮ ᱮᱴᱟᱜ ᱠᱟᱹᱢᱤ ᱨᱮ ᱞᱟᱜᱟᱣ ᱫᱟᱲᱮᱭᱟᱜᱼᱟ ᱟᱫᱚ ᱚᱱᱟ ᱥᱩᱵᱤᱫᱷᱟ ᱠᱚᱫᱚ ᱫᱚᱨᱠᱟᱨ ᱠᱟᱱᱟ᱾
ᱟᱪᱪᱷᱟ ᱟᱪᱪᱷᱟ ᱟᱯᱮ ᱥᱮᱱᱟᱜ ᱱᱚᱣᱟ ᱱᱚᱣᱟ ᱟᱸᱡᱚᱢ ᱠᱟᱛᱮᱜ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱡᱮᱼ ᱡᱟᱦᱟ ᱪᱟᱸᱫᱟ ᱠᱟᱛᱮᱫ ᱟᱯᱮᱯᱮ ᱦᱟᱛᱟᱣ ᱟᱠᱟᱫᱟ ᱥᱟᱢᱟᱱ ᱠᱚ ᱱᱚᱣᱟ ᱫᱚ ᱟᱹᱰᱤ ᱟᱹᱰᱤᱼᱼ ᱟᱹᱰᱤ ᱢᱚᱸᱡᱽ ᱜᱮᱞᱤᱧ ᱟᱡᱚᱢ ᱠᱮᱫᱟ ᱡᱮ ᱱᱚᱣᱟ᱾ ᱟᱹᱰᱤ ᱵᱷᱟᱜᱤ ᱡᱩᱠᱛᱤ ᱯᱮ ᱦᱟᱛᱟᱣ ᱟᱠᱟᱫᱟ ᱥᱮ ᱟᱹᱰᱤ ᱢᱚᱡᱽ ᱩᱭᱦᱟᱹᱨ ᱵᱷᱟᱵᱽᱱᱟ ᱱᱚᱣᱟ᱾ ᱱᱤᱡᱮᱨᱟᱜ ᱡᱤᱱᱤᱥ ᱱᱤᱡᱮ ᱴᱷᱮᱱ ᱫᱚᱦᱚ ᱠᱟᱜᱼᱟ ᱛᱟᱯᱚᱨᱮ ᱠᱷᱚᱨᱪᱟ ᱵᱟᱧᱪᱟᱜᱼᱟ ᱦᱟᱱᱤ ᱱᱤᱭᱟᱜ ᱡᱟᱦᱟᱸ ᱪᱷᱳᱴᱚ ᱠᱷᱟᱴᱳ ᱡᱟᱦᱟᱸ ᱞᱮᱠᱟᱱᱟᱜ ᱜᱮ
ᱦᱮᱸ
ᱵᱟᱯᱞᱟ ᱵᱤᱟᱹ ᱠᱚᱨᱮ ᱦᱚᱸ ᱟᱯᱮ ᱱᱤᱡᱮᱨᱟᱜ ᱛᱷᱟᱢᱟᱱ ᱛᱮᱜᱯᱮ ᱛᱟᱵ ᱫᱟᱲᱮᱭᱟᱜ ᱠᱟᱱᱟ᱾ ᱚᱱᱟᱜᱮ ᱟᱹᱰᱤ ᱨᱟᱹᱥᱠᱟᱹ ᱥᱮ ᱟᱹᱰᱤ ᱢᱚᱡᱽᱤᱧ ᱟᱴᱠᱟᱨ ᱠᱮᱫᱟᱞᱤᱧ ᱟᱹᱞᱤᱧ ᱫᱚᱼᱼ
ᱦᱳᱭ ᱦᱳᱭ
ᱟᱨ ᱱᱚᱝᱠᱟ ᱟᱨᱚ ᱥᱟᱱᱟᱢ ᱟᱛᱳ ᱨᱮ ᱱᱚᱝᱠᱟ ᱦᱩᱭᱩᱜ ᱫᱚᱨᱠᱟᱨ ᱥᱟᱱᱛᱟᱲ ᱟᱛᱳ